ᱦᱮᱞᱳ
ᱦᱮᱞᱳ
ᱦᱩᱸ ᱡᱚᱦᱟᱨ ᱜᱮ ᱟᱸᱡᱚᱢᱚᱜ ᱠᱟᱱᱟ ᱨᱚᱲ?
ᱦᱮᱸ ᱟᱸᱡᱚᱢᱚᱜ ᱠᱟᱱᱟ ᱡᱚᱦᱟᱨ ᱜᱮ
ᱪᱮᱫ ᱠᱚᱢ ᱪᱤᱠᱟᱹᱵᱟᱲᱟᱭ ᱫᱟ?
ᱪᱤᱠᱟᱹ ᱦᱚᱸ ᱵᱟᱝᱜᱮ ᱱᱚᱜ-ᱚᱭ ᱫᱩᱲᱩᱵ ᱦᱳᱭ ᱠᱟᱱᱟ᱾
ᱚᱦᱚ
ᱵᱟᱝ ᱟᱸᱡᱚᱢ ᱴᱷᱤᱠᱟᱹᱜ ᱠᱟᱱᱟ ᱾
ᱛᱟᱦᱚᱞᱮ ᱪᱮᱫᱠᱟ ᱟᱯᱮᱥᱮᱫ ᱥᱤᱛᱩᱝ ᱜᱚᱨᱚᱢ ᱠᱚ ᱪᱮᱫ ᱞᱮᱠᱟ?
ᱱᱚᱛᱮ ᱢᱟᱛᱚ ᱫᱚᱢᱮ ᱥᱤᱛᱩᱝ ᱫᱟᱭ ᱦᱚᱞᱟ ᱫᱟᱜ ᱞᱮᱜᱟᱭ ᱠᱤᱱᱛᱩ ᱛᱮᱦᱮᱧ ᱫᱚ ᱟᱵᱟᱨ ᱥᱤᱛᱩᱝ ᱫᱟᱭ ᱟᱯᱮ ᱚᱱᱛᱮ ᱫᱚ?
ᱦᱮᱸᱻ ᱱᱚᱛᱮ ᱦᱚᱸ ᱚᱱᱠᱟ ᱜᱮ ᱫᱟᱜ ᱞᱮᱜ-ᱟᱭ ᱦᱚᱞᱟ ᱥᱮᱫ ᱜᱮ ᱛᱮᱦᱮᱧ ᱟᱨᱚ ᱜᱚᱨᱚᱢ ᱫᱟᱭᱛᱚ ᱥᱮᱛᱳᱝ ᱜᱚᱨᱚᱢ ᱟᱨᱚ ᱵᱟᱹᱲᱛᱤᱧᱚᱜ ᱠᱟᱱ ᱜᱮᱭᱟ
ᱦᱩᱸᱻ
ᱛᱟᱞᱦᱮ ᱡᱚᱢ ᱵᱟᱲᱟ ᱠᱚ ᱦᱳᱭᱮᱱ ᱛᱟᱯᱮᱭᱟᱥᱮ ᱵᱟᱝ?
ᱡᱚᱢ ᱵᱟᱲᱟ ᱫᱚ ᱥᱮᱛᱟᱜ ᱨᱮᱱᱟᱜ ᱦᱳᱭ ᱠᱟᱱᱟ᱾
ᱟᱪᱷᱟ-ᱟᱪᱷᱟ ᱪᱮᱫ ᱠᱚᱯᱮ ᱡᱚᱢ ᱵᱟᱲᱟᱭᱫᱟ ᱛᱟᱞᱦᱮ?
ᱱᱤᱛᱚᱜ ᱫᱚ ᱥᱮᱛᱟᱜ ᱨᱮᱫᱚ ᱪᱮᱫ ᱠᱚ ᱟᱨ ᱚᱱᱮ ᱨᱩᱴᱤ ᱠᱚᱜᱮ ᱢᱩᱲᱤ ᱠᱚ ᱡᱟᱦᱟᱸᱭ ᱡᱟᱦᱟᱸ ᱡᱚᱢ ᱥᱟᱱᱟᱭᱟ᱾
ᱟᱪᱷᱟ-ᱟᱪᱷᱟ-ᱟᱪᱷᱟ
ᱦᱳᱭ
ᱱᱮᱛᱟᱨᱟᱜ ᱜᱚᱨᱚᱢ ᱨᱮᱱᱟᱜ ᱡᱚᱢ ᱠᱚᱫᱚ ᱪᱮᱫ ᱞᱮᱠᱟ ᱠᱚ ᱪᱮᱫ ᱠᱚ?
ᱜᱚᱨᱚᱢ ᱫᱤᱱ ᱢᱟᱛᱚ ᱵᱮᱥᱤᱨ ᱵᱷᱟᱜᱽ ᱫᱟᱜ ᱢᱟᱹᱰᱤ ᱜᱮ ᱡᱚᱢ ᱥᱟᱱᱟ ᱟᱫᱚ ᱱᱚᱰᱮ ᱫᱟᱜ ᱢᱟᱹᱰᱤ ᱫᱚ ᱵᱮᱥᱤ ᱵᱟᱠᱚ ᱵᱮᱱᱟᱣ ᱜᱮᱭᱟ ᱛᱚ ᱟᱫᱚ ᱢᱟᱡᱷᱮ-ᱢᱟᱡᱷᱮ ᱟᱞᱮ ᱫᱚ ᱫᱟᱜ ᱠᱚᱞᱮ ᱫᱩᱞᱟᱜ ᱜᱮᱭᱟ ᱫᱟᱠᱟᱨᱮ ᱩᱱᱟᱹᱜ ᱜᱚᱨᱚᱢ ᱨᱮᱫᱚ ᱢᱟᱱᱮ ᱮᱢᱱᱤ ᱫᱟᱠᱟ ᱫᱚ ᱵᱟᱝ ᱡᱚᱢ ᱜᱟᱱᱚᱜᱼᱟ ᱥᱮ ᱾
ᱦᱮᱸ ᱚᱱᱟᱢᱟ ᱥᱟᱹᱨᱤ ᱠᱟᱛᱷᱟ ᱠᱟᱱ ᱜᱮ ᱾
ᱦᱮᱸ ᱟᱨ ᱟᱯᱮ ᱟᱯᱮ ᱫᱚ ᱡᱚᱢ ᱵᱟᱲᱟ ᱠᱮᱫᱟ ᱯᱮ?
ᱦᱮᱸ ᱟᱞᱮ ᱫᱚᱞᱮ ᱡᱚᱢ ᱵᱟᱲᱟ ᱠᱮᱫᱟ, ᱱᱮᱛᱟᱨ ᱫᱚ ᱟᱲᱟᱜ ᱵᱷᱟᱹᱡᱤ ᱠᱚᱜᱮ ᱾ ᱟᱨ ᱟᱞᱩ ᱵᱷᱟᱛᱮ ᱠᱚ ᱦᱮᱸ ᱥᱮ ᱵᱟᱝ ᱾ ᱩᱱᱟᱹᱜ ᱟᱱᱟ ᱱᱟᱶᱟ ᱨᱤᱪᱽ ᱡᱟᱛᱤᱭᱚ ᱡᱚᱢ ᱫᱚ ᱵᱟᱝ ᱜᱮ ᱴᱷᱤᱠᱟ, ᱦᱚᱲᱢᱚ ᱠᱚ ᱵᱟᱹᱲᱤᱡᱚᱜᱼᱟ ᱵᱟᱝ
ᱦᱮᱸᱻ ᱱᱤᱛᱳᱜ ᱫᱚ ᱡᱟᱦᱟᱸ ᱛᱤᱱᱟᱹᱜ ᱫᱟᱜ ᱠᱚ ᱧᱩ ᱦᱩᱭᱩᱜᱼᱟ ᱩᱱᱟᱹᱜ ᱠᱚ ᱵᱷᱟᱜᱮ ᱦᱩᱭᱩᱜᱼᱟ ᱾ ᱩᱱᱟᱹᱜ ᱜᱮ
ᱦᱳᱭ ᱦᱳᱭ ᱚᱱᱟ ᱢᱟ ᱠᱟᱛᱷᱟ ᱜᱮ ᱾
ᱪᱮᱫ ᱠᱚ ᱡᱚᱢ ᱵᱷᱟᱹᱜᱤᱭᱟ ᱪᱮᱫᱠᱟᱢ ᱢᱚᱱᱮᱭᱟ ᱟᱢ ᱫᱚ ᱱᱮᱛᱟᱨ ᱜᱚᱨᱚᱢ ᱫᱤᱱ? ᱱᱚᱣᱟ ᱥᱤᱡᱤᱱ ᱫᱚ ᱜᱚᱨᱚᱢ ᱨᱮᱱᱟᱜ ᱚᱠᱛᱚ ᱨᱮ ᱾
ᱱᱚᱣᱟ ᱜᱚᱨᱚᱢ ᱥᱤᱡᱤᱱ ᱨᱮᱫᱚ ᱫᱟᱜ ᱢᱟᱛᱚ ᱵᱮᱥᱤ ᱯᱚᱨᱤᱢᱟᱱ ᱛᱮ ᱧᱩ ᱜᱮ ᱦᱩᱭᱩᱜᱼᱟ ᱾ ᱟᱨ ᱯᱷᱚᱞ ᱢᱚᱫᱽᱫᱷᱮ ᱨᱮᱫᱚ ᱡᱚ ᱵᱤᱞᱤ ᱠᱚᱫᱚ ᱵᱮᱥᱤᱨ ᱵᱷᱟᱜᱽ ᱱᱮᱛᱟᱨ ᱫᱚ ᱵᱟᱡᱟᱨ ᱠᱚᱨᱮ ᱦᱚᱸᱛᱚ ᱚᱱᱟ ᱠᱚᱜᱮ ᱧᱟᱢᱚᱜᱼᱟ ᱛᱚᱨᱢᱩᱡᱽ, ᱥᱚᱥᱟ ᱟᱸᱜᱩᱨ ᱠᱚ ᱢᱟᱱᱮ ᱫᱟᱜ ᱡᱟᱛᱤᱭᱚ ᱡᱟᱦᱟᱸ ᱠᱚ ᱛᱟᱦᱮᱱᱟ ᱦᱮᱸᱥᱮ ᱾ ᱚᱱᱟ ᱠᱚᱜᱮ ᱛᱚ ᱩᱪᱤᱛ ᱫᱚ ᱾
ᱦᱳᱭ ᱟᱹᱰᱤ ᱡᱚᱛᱷᱟᱛ ᱜᱮ ᱾ ᱚᱱᱟ ᱠᱚᱜᱮ ᱟᱵᱚ ᱫᱚ ᱡᱚᱢ ᱦᱩᱭᱩᱜ ᱛᱟᱵᱚᱱᱟ ᱥᱟᱶᱛᱮ ᱚᱲᱟᱜ ᱨᱮᱱᱟᱜ ᱡᱟᱦᱟ ᱩᱛᱩ ᱫᱟᱠᱟ ᱠᱚᱦᱚᱸ ᱚᱱᱟ ᱠᱚᱦᱚᱸ ᱩᱛᱩ ᱨᱮᱦᱚᱸ ᱩᱱᱟᱹᱜ ᱠᱤᱪᱷᱩ ᱫᱚ ᱢᱚᱥᱞᱟ ᱠᱚ ᱵᱟᱝ ᱮᱢ ᱠᱟᱛᱮᱫ ᱜᱮ ᱱᱤᱭᱟᱹ ᱜᱚᱨᱚᱢ ᱨᱮᱫᱚ
ᱞᱮᱠᱷᱟᱱ ᱟᱹᱰᱤ ᱱᱟᱯᱟᱭᱚᱜᱼᱟ ᱾
ᱦᱩᱸᱻ ᱱᱚᱣᱟ ᱜᱚᱨᱚᱢ ᱨᱮᱫᱚ ᱱᱩᱠᱩ ᱵᱚᱭᱚᱥᱠᱚ ᱦᱚᱲ ᱠᱷᱟᱹᱛᱤᱨ ᱫᱚ ᱟᱨᱚ ᱵᱮᱥᱤ ᱨᱤᱪᱽ ᱠᱷᱟᱵᱟᱨ ᱫᱚ ᱡᱚᱢ ᱜᱮ ᱵᱟᱝ ᱩᱪᱤᱛ ᱾ ᱚᱲᱟᱜ ᱨᱮ ᱡᱟᱦᱟᱸᱭ ᱡᱩᱫᱤ ᱦᱚᱲ ᱠᱚ ᱢᱮᱱᱟᱜ ᱠᱚ ᱠᱷᱟᱱ ᱟᱨ ᱟᱯᱮᱭᱟᱜ ᱫᱤᱥᱚᱢ ᱫᱚ ᱜᱚᱨᱚᱢ ᱫᱤᱥᱚᱢ ᱥᱮ ᱮᱢᱱᱤ ᱱᱚᱝᱠᱟ ᱪᱮᱫᱠᱟ ᱵᱩᱡᱷᱟᱹᱜ ᱜᱮᱭᱟ ᱱᱤᱛᱚᱜ ᱱᱤᱛᱚᱜ ᱫᱤᱱ ᱫᱚ?
ᱦᱳᱭ ᱟᱞᱮ ᱥᱮᱫ ᱨᱮ ᱦᱚᱸ ᱜᱚᱨᱚᱢ ᱫᱚ ᱜᱚᱨᱚᱢ ᱠᱟᱱ ᱜᱮᱭᱟ ᱾ ᱟᱞᱮ ᱦᱚᱸ ᱯᱩᱨᱟᱹ ᱫᱚ ᱵᱩᱨᱩ ᱫᱤᱥᱚᱢ ᱵᱟᱝ ᱠᱟᱱᱟ ᱞᱮ ᱫᱤᱥᱚᱢ ᱫᱚ ᱾ ᱟᱞᱮᱥᱮᱫ ᱦᱚᱸ ᱜᱚᱨᱚᱢ ᱫᱚ ᱜᱚᱨᱚᱢ ᱠᱟᱱ ᱜᱮᱭᱟ ᱥᱮᱛᱩᱝ ᱦᱚᱸ ᱚᱱᱠᱟ ᱜᱮ ᱾ ᱟᱨ ᱫᱟᱜ ᱢᱟᱛᱚ ᱚᱠᱛᱚ ᱨᱮ ᱵᱟᱭ ᱫᱟᱜ ᱮᱫᱟ ᱾
ᱦᱩᱸᱻ ᱵᱟᱝᱠᱷᱟᱱ ᱱᱤᱛᱳᱜ ᱛᱮᱫᱚ ᱫᱟᱜ ᱫᱟᱜ ᱨᱟᱵᱟᱝ ᱫᱚ ᱦᱩᱭ ᱠᱚᱜ ᱜᱮᱭᱟ ᱡᱟᱹᱱᱤᱡ ᱾ ᱠᱟᱹᱴᱤᱡ ᱥᱤᱛᱩᱝ ᱫᱚ ᱵᱟᱝ ᱛᱟᱦᱮᱸ ᱠᱚᱜᱼᱟ ᱾
ᱦᱳᱭ ᱦᱳᱭ ᱟᱫᱚ ᱜᱮ ᱪᱮᱫ ᱞᱮᱠᱟ ᱱᱤᱛᱚᱜ ᱫᱚ ᱯᱚᱨᱤᱵᱚᱨᱛᱚᱱ ᱯᱚᱨᱤᱵᱚᱨᱛᱚᱱ ᱟᱹᱭᱠᱟᱹᱜ ᱠᱟᱱᱟ ᱾ ᱚᱠᱛᱚ ᱴᱟᱭᱤᱢ ᱨᱮ ᱵᱟᱭ ᱫᱟᱜ ᱮᱫᱟ ᱾ ᱛᱟᱦᱚᱞᱮ ᱟᱛᱳ ᱫᱤᱥᱚᱢ ᱠᱚᱨᱮ ᱚᱱᱟ ᱠᱚᱨᱮᱜ ᱫᱚ ᱡᱚᱢ ᱧᱩ ᱵᱟᱠᱷᱨᱟ ᱪᱮᱫ ᱠᱚ ᱧᱟᱢᱚᱜ ᱠᱟᱱᱟ ᱱᱮᱛᱟᱨ ᱛᱮᱱᱟᱜ ᱫᱚ?
ᱟᱛᱳ ᱫᱤᱥᱚᱢ ᱠᱚᱨᱮᱫ ᱫᱚ ᱠᱳᱫᱽ ᱠᱚᱫᱚ ᱵᱮᱞᱮᱜ ᱠᱟᱱ ᱜᱮᱭᱟ ᱱᱤᱛᱚᱜ ᱫᱚ ᱾ ᱠᱤᱪᱷᱩ ᱠᱤᱪᱷᱩ ᱫᱚ ᱠᱳᱫᱽ ᱠᱚ ᱵᱮᱞᱮᱜ ᱠᱟᱱᱟ, ᱛᱟᱨᱯᱚᱨ ᱟᱱᱮ ᱟᱨ ᱪᱮᱫ? ᱱᱤᱭᱟᱹ ᱫᱷᱟᱣ ᱠᱳᱫᱽ ᱵᱮᱞᱮ ᱜᱤᱧ ᱧᱮᱞ ᱠᱮᱫᱟ ᱾
ᱦᱚ ᱦᱚ ᱠᱩᱫ ᱥᱟᱶᱛᱮ ᱛᱮᱨᱮᱞ ᱠᱚᱦᱚᱸ ᱛᱚ ᱱᱮᱛᱟᱨ ᱜᱮ ᱵᱮᱞᱮᱜ ᱠᱟᱱᱟ ᱵᱟᱝ?
ᱦᱳᱭ ᱦᱳᱭ ᱦᱳᱭ ᱛᱮᱨᱮᱞ ᱠᱚᱦᱚᱸ ᱱᱮᱛᱟᱨ ᱜᱮ, ᱟᱫᱚ ᱛᱮᱨᱮᱞ ᱵᱮᱞᱮ ᱵᱟ ᱟᱠᱷᱨᱟ ᱫᱚ ᱦᱟᱱᱮ ᱵᱤᱨ ᱪᱟᱞᱟᱣ ᱦᱳᱭᱳᱜ ᱟᱥᱮ, ᱩᱱᱟᱹᱜ ᱥᱤᱛᱩᱝ ᱨᱮ ᱵᱤᱨ ᱢᱟᱱᱮ ᱮ ᱦᱟᱱᱮ ᱛᱟᱨᱟᱥᱤᱧ ᱵᱮᱲᱟ ᱠᱷᱚᱱᱟᱱ ᱫᱚ ᱴᱷᱤᱠ ᱜᱮᱭᱟ ᱟᱫᱚ ᱛᱟᱨᱟᱥᱤᱧ ᱵᱮᱲᱟ ᱦᱚᱸ ᱵᱤᱨ ᱪᱟᱞᱟᱜ ᱫᱚ ᱚᱱᱛᱮ ᱮᱠᱞᱟ ᱫᱚ,
ᱦᱮᱸ ᱚᱱᱟ ᱢᱟ ᱠᱟᱛᱷᱟ ᱠᱟᱱ ᱜᱮ᱾
ᱦᱮᱸ,
ᱦᱳᱭ ᱟᱹᱛᱩᱳ ᱫᱤᱥᱚᱢ ᱠᱚᱨᱮ ᱛᱟᱦᱮᱸ ᱞᱮᱱᱠᱷᱟᱱ ᱢᱟ ᱵᱷᱟᱜᱮ ᱵᱷᱟᱜᱮ ᱡᱚᱢᱼᱧᱩ ᱠᱚᱦᱚᱸ ᱧᱟᱢᱚᱜᱼᱟ ᱱᱮᱛᱟᱨ ᱵᱟᱠᱷᱨᱟ ᱫᱚ ᱦᱮᱸᱥᱮ ᱵᱟᱝ?
ᱦᱩᱸ ᱟᱹᱛᱩ ᱫᱤᱥᱚᱢ ᱨᱮ ᱠᱷᱟᱱ ᱫᱚ ᱦᱟᱜ ᱟᱲᱟᱜ ᱥᱟᱠᱟᱢ ᱡᱟᱦᱟᱸ ᱜᱮ ᱵᱟᱲᱜᱮ ᱨᱮᱱᱟᱜ ᱜᱮ ᱡᱚᱢ ᱜᱟᱱᱚᱜᱼᱟ, ᱦᱮᱸᱥᱮ
ᱦᱳᱭ ᱟᱫᱚ ᱚᱱᱟ ᱫᱚ ᱯᱤᱭᱳᱨ ᱵᱚᱱ ᱧᱟᱢ ᱮᱫᱟ ᱵᱷᱟᱜᱮ ᱡᱟᱦᱟᱸ ᱟᱵᱚᱛᱮ ᱟᱨᱡᱟᱣᱟᱜ,
ᱦᱩᱸ ᱦᱩᱸ,
ᱚᱱᱟ ᱨᱮᱫᱚ ᱩᱱᱟᱹᱜ ᱡᱟᱦᱟᱸ ᱟᱵᱚ ᱫᱚ ᱠᱷᱚᱛ ᱠᱚᱛᱮ ᱜᱮᱵᱚᱱ ᱦᱟᱨᱟ ᱵᱩᱨᱩ ᱠᱟᱜᱼᱟ ᱟᱨᱠᱤ ᱱᱤᱭᱟ ᱫᱚ ᱵᱟᱭᱨᱮ ᱨᱮᱱᱟᱜ ᱫᱚ ᱟᱨᱠᱤ ᱦᱟᱱᱟ ᱱᱚᱣᱟ ᱠᱤᱴᱱᱟᱥᱚᱠ ᱮᱢ ᱠᱟ ᱛᱮᱜ ᱠᱚ ᱪᱤᱠᱟᱹᱲ ᱪᱤᱠᱟᱹᱲ ᱠᱚ ᱧᱮᱞ ᱦᱚᱪᱚ ᱟᱠᱟᱫᱟ ᱢᱮᱱᱠᱷᱟᱱ ᱩᱱᱟᱹᱜ ᱫᱚ ᱵᱟᱭ ᱢᱚᱸᱡᱟ,
ᱦᱮᱸ ᱦᱚᱲᱢᱚ ᱠᱷᱟᱹᱛᱤᱨ ᱦᱚᱸᱛᱚ ᱩᱱᱟᱹᱜ ᱫᱚ ᱵᱟᱝ ᱢᱚᱸᱡᱽ ᱜᱮᱭᱟ ᱱᱚᱣᱟ ᱠᱚᱜ ᱥᱟᱨ ᱡᱟ ᱡᱟᱛᱤᱭᱚ, ᱟᱨ ᱱᱮᱛᱟᱨ ᱫᱚ ᱡᱟᱦᱱᱟᱜ ᱜᱮ ᱚᱱᱮ ᱥᱟᱨ ᱮᱢ ᱠᱟᱛᱮ ᱜᱮᱛᱚ ᱠᱚ ᱡᱷᱚᱛᱚ ᱠᱚ ᱤᱭᱟᱹ ᱦᱚᱪᱚ ᱫᱟ ᱥᱮ ᱨᱚᱝ ᱠᱚ᱾ ᱡᱮᱢᱚᱱ ᱛᱚᱨᱢᱩᱡᱽ ᱦᱚᱢ ᱢᱚᱱᱮᱭᱟ ᱡᱮ ᱩᱱᱟᱹᱜ ᱟᱨᱟᱜ ᱜᱮ, ᱵᱮᱫᱟᱱᱟ ᱠᱚᱦᱚᱸ ᱢᱚᱱᱮᱭᱟᱢ ᱠᱤ ᱩᱱᱟᱹᱜ ᱟᱨᱟᱜ ᱜᱮ ᱠᱤᱱᱛᱩ ᱚᱱᱟ ᱫᱚ ᱟᱥᱚᱞᱮ ᱠᱤᱴᱱᱟᱥᱚᱠ ᱠᱚ ᱮᱢ ᱠᱟᱛᱮ ᱜᱮᱛᱚ ᱚᱱᱠᱟ ᱦᱳᱭᱳᱜ ᱠᱟᱱᱟ᱾ ᱥᱮ ᱡᱟᱦᱟᱸ ᱟᱹ ᱡᱮᱢᱚᱱ ᱚᱲᱟᱜ ᱠᱚᱨᱮ ᱪᱟᱥ ᱠᱚᱨᱮᱱᱟᱜ ᱫᱚ ᱴᱷᱤᱠ ᱜᱮᱭᱟ ᱦᱮᱸᱥᱮ, ᱟᱨ ᱠᱤᱨᱤᱧ ᱨᱮᱱᱟᱜ ᱫᱚ ᱵᱮᱥᱤᱨ ᱵᱷᱟᱜ ᱜᱮ ᱢᱟᱱᱮ ᱥᱟᱨ ᱫᱚ ᱛᱟᱦᱮᱱ ᱠᱟᱱ ᱜᱮ,
ᱦᱳᱭ ᱦᱳᱭ ᱦᱳᱭ ᱚᱱᱠᱟᱜᱮ ᱚᱱᱟ ᱠᱷᱟᱹᱛᱤᱨ ᱜᱮᱛᱚ ᱦᱚᱲᱢᱚ ᱠᱚᱦᱚᱸ ᱵᱟᱹᱲᱤᱡᱚᱜ ᱠᱟᱱ ᱛᱟᱵᱚᱱᱟ᱾
ᱦᱩᱸᱢ,
ᱚᱱᱟ ᱠᱚ ᱡᱚᱢ ᱵᱟᱡᱟᱨ ᱨᱮᱱᱟᱜ ᱡᱟᱹᱥᱛᱤ ᱡᱚᱢ ᱞᱮᱠᱷᱟᱱ,
ᱟᱯᱮ ᱚᱱᱛᱮ ᱫᱚ ᱪᱮᱫ ᱠᱚᱯᱮ ᱪᱟᱥ ᱵᱟᱲᱟ ᱟᱠᱟᱫᱟ ᱛᱟᱦᱞᱮ ᱱᱤᱭᱟᱹ ᱜᱚᱨᱚᱢ ᱨᱮᱫᱚ?
ᱪᱟᱥ ᱫᱚ ᱚᱱᱠᱟ ᱫᱚ ᱩᱞ ᱠᱚᱫᱚ ᱢᱮᱱᱟᱜ ᱛᱟᱵᱚᱱ ᱜᱮᱭᱟ ᱛᱚ ᱚᱲᱟᱜ ᱠᱚᱨᱮ ᱥᱟᱶᱛᱮ ᱱᱚᱜᱼᱚᱭ ᱜᱷᱟᱝᱜᱨᱟ ᱠᱚ, ᱠᱟᱞᱞᱟ ᱠᱚ,
ᱟᱨ ᱵᱮᱸᱜᱟᱲ ᱠᱚᱢᱟ ᱢᱮᱱᱟᱜ ᱜᱮᱭᱟ ᱚᱱᱟ ᱠᱚᱜᱮ ᱫᱩᱞ ᱦᱟᱨᱟ ᱵᱟᱲᱟ ᱦᱩᱭᱩᱜ ᱠᱟᱱᱟ ᱫᱟᱜ ᱠᱚᱦᱚᱸ ᱵᱟᱭ ᱫᱟᱜ ᱫᱟᱛᱚ ᱯᱩᱠᱷᱨᱤ ᱨᱮᱱᱟᱜ ᱫᱟᱜ ᱛᱮ ᱡᱟ ᱜᱮ ᱚᱱᱟ ᱠᱚ ᱦᱩᱭᱩᱜ ᱠᱟᱱᱟ᱾ ᱟᱯᱮ ᱚᱱᱛᱮ ᱥᱚᱵᱽᱡᱤ ᱠᱚ ᱡᱟᱦᱟᱱᱟᱜ ᱟᱲᱜᱮ ᱠᱚᱨᱮ ᱯᱮ ᱨᱚᱦᱚᱭ ᱟᱠᱟᱫᱼᱟ ᱥᱮ ᱜᱟᱝ?
ᱟᱞᱮ ᱱᱚᱛᱮ ᱫᱚ, ᱪᱮᱫ ᱟᱨ ᱢᱤᱫ ᱫᱷᱟᱣ ᱞᱮᱟᱹᱭ ᱢᱮ?
ᱦᱩᱸ, ᱵᱟᱲᱜᱮ ᱠᱚᱨᱮᱜ ᱮ ᱚᱲᱟᱜ ᱠᱚᱨᱮ ᱥᱮᱫ ᱨᱮ ᱥᱚᱵᱽᱡᱤ ᱠᱚᱯᱮ ᱨᱚᱦᱚᱭ ᱟᱠᱟᱟᱜᱼᱟ ᱥᱮ ᱵᱟᱝ?
ᱦᱳᱭ ᱥᱚᱵᱽᱡᱤ ᱠᱚᱫᱚ ᱨᱚᱦᱚᱭ ᱦᱩᱭ ᱟᱠᱟᱱ ᱜᱮᱭᱟ, ᱟᱫᱚ ᱥᱤᱛᱩᱝ ᱛᱮ ᱡᱚᱛᱚ ᱫᱟᱨᱮ ᱠᱚᱜᱮ ᱜᱚᱡ ᱪᱟᱵᱟᱜ ᱠᱟᱱᱟ ᱥᱮ ᱨᱚᱠᱚᱢ ᱫᱟᱜ ᱦᱚᱸᱛᱚ ᱵᱟᱭ ᱧᱟᱢ ᱮᱫᱟ ᱥᱮ ᱟᱨ ᱟᱞᱮ ᱢᱟᱛᱚ ᱫᱷᱤᱨᱤ ᱫᱤᱥᱚᱢ ᱛᱟᱦᱚᱞᱮ, ᱯᱩᱠᱷᱨᱤ ᱠᱚᱨᱮ ᱫᱟᱜ ᱠᱚᱦᱚᱸ ᱨᱚᱦᱚᱲ ᱪᱟᱵᱟᱜ ᱠᱟᱱᱟ ᱟᱨ ᱥᱮᱨᱚᱠᱚᱢ ᱥᱮᱞᱳ ᱫᱚ ᱛᱤᱱᱟᱹᱜ ᱚᱲᱟᱜ ᱨᱮ ᱢᱮᱱᱟᱜ ᱛᱮ ᱚᱱᱮ ᱠᱤᱪᱷᱩ ᱚᱲᱟᱜ ᱨᱮᱜᱮ ᱢᱮᱱᱟᱜᱼᱟ᱾ ᱟᱨ ᱫᱷᱤᱨᱤ ᱫᱤᱥᱚᱢ ᱢᱟᱛᱚ ᱵᱟᱭ ᱧᱟᱢᱟ ᱥᱮ ᱫᱟᱜ ᱫᱚ, ᱫᱟᱜ ᱞᱮᱱᱠᱷᱟᱱ ᱠᱟᱹᱴᱤᱡ ᱛᱵᱩ ᱦᱩᱭ ᱠᱚᱜᱼᱟ᱾
ᱚ ᱱᱚᱣᱟ ᱠᱟᱛᱷᱟ ᱠᱟᱱ ᱜᱮᱭᱟ᱾ ᱟᱹᱰᱤ ᱜᱮ ᱛᱟᱦᱚᱞᱮ ᱟᱱᱟᱴ ᱛᱟᱞᱟᱛᱮ ᱦᱩᱭᱩᱜ ᱠᱟᱱ ᱛᱟᱯᱮᱭᱟ ᱛᱟᱦᱮ ᱚᱱᱟ ᱠᱚ ᱡᱟᱠ ᱜᱮ,
ᱦᱩᱸᱢ,
ᱪᱮᱫ ᱠᱚᱯᱮ ᱨᱚᱦᱚᱭ ᱟᱠᱟᱟᱜᱼᱟ ᱛᱟᱦᱮ ᱟᱯᱮ ᱫᱚ᱾
ᱦᱮ ᱟᱞᱮ ᱦᱚᱸ ᱚᱱᱟᱠᱜᱮ ᱠᱟᱨᱞᱟ ᱠᱚᱞᱮ ᱨᱚᱦᱚᱭ ᱠᱟᱜᱼᱟ ᱛᱚᱨᱢᱩᱡᱽ ᱠᱚ ᱥᱚᱥᱟ ᱠᱚ᱾ ᱱᱚᱣᱟ ᱠᱚᱜᱮᱞᱮ ᱨᱚᱦᱚᱭ ᱵᱟᱲᱟ ᱟᱠᱟᱜᱼᱟ᱾
ᱫᱚᱥᱟᱨ ᱠᱚᱫᱚ ᱚᱱᱛᱮ ᱦᱩᱭᱩᱜ ᱜᱮᱭᱟ ᱱᱟᱯᱟᱭ ᱜᱮ ᱵᱟᱝ ᱪ ᱼᱼ
ᱦᱮᱸ ᱥᱚᱥᱟ ᱠᱚᱫᱚ ᱦᱩᱭᱩᱜ ᱜᱮᱭᱟ ᱚᱱᱟ ᱫᱚ ᱢᱟᱱᱮᱼᱼ ᱵᱮᱥᱤ ᱫᱟᱜ ᱵᱟᱝ ᱮᱢ ᱨᱮᱦᱚᱸ ᱱᱟᱹᱲᱤ ᱛᱚᱼᱼ ᱠᱤᱱᱛᱩ ᱚᱱᱮ ᱫᱚᱢᱮ ᱛᱮᱡᱩ ᱠᱚ ᱞᱟᱜᱟᱜ ᱠᱟᱱᱟ᱾
ᱦᱮᱸ ᱥᱚᱥᱟ ᱨᱮ ᱢᱟ ᱛᱮᱡᱩ ᱠᱚ ᱞᱟᱜᱟᱜ ᱜᱮᱭᱟ ᱵᱟᱝ ᱫᱚ ᱵᱟᱝᱼᱼ
ᱦᱮᱸ ᱚᱱᱟᱜᱮ ᱡᱟᱜ ᱜᱚᱨᱚᱢ ᱯᱟᱲᱟᱣ ᱠᱟᱱᱟ᱾
ᱦᱮᱸ ᱜᱚᱨᱚᱢ ᱢᱟ ᱜᱚᱨᱚᱢ ᱯᱟᱲᱟᱣ ᱟᱠᱟᱱ ᱜᱮᱭᱟ᱾ ᱟᱫᱚ ᱡᱟᱦᱟᱸ ᱛᱤᱱᱟᱹᱜ ᱪᱮᱥᱴᱟᱭ ᱦᱩᱭᱩᱜᱼᱟ᱾
ᱡᱟᱹᱥᱛᱤ ᱜᱮ ᱜᱚᱨᱚᱢ ᱯᱟᱲᱟᱣ ᱟᱠᱟᱱᱟ᱾
ᱦᱮᱸ ᱜᱚᱨᱚᱢ ᱫᱚ ᱯᱟᱲᱟᱜ ᱠᱟᱱ ᱜᱮᱭᱟ ᱟᱫᱚ ᱱᱮᱛᱟᱨᱼᱼ
ᱯᱨᱚᱠᱨᱤᱛ ᱦᱚᱸ ᱩᱞᱴᱟᱹ ᱯᱟᱞᱴᱟᱜ ᱠᱟᱱᱟ ᱪᱮᱫᱟᱜ ᱥᱮ ᱵᱟᱝ ᱠᱚᱨᱠᱷᱟᱱᱟ ᱠᱚ ᱵᱟᱹᱲᱛᱤᱜ ᱠᱟᱱᱟ ᱜᱟᱹᱰᱤ ᱜᱷᱚᱲᱟ ᱠᱚᱦᱚᱸ ᱵᱟᱹᱲᱛᱤᱜ ᱠᱟᱱᱟ᱾ ᱠᱟᱱᱟ ᱠᱚᱚ
ᱦᱩᱸ ᱦᱩᱸ
ᱚᱱᱟ ᱨᱮᱱᱟᱜ ᱜᱮ ᱯᱛᱨᱵᱷᱟᱵᱽ ᱯᱟᱲᱟᱜ ᱠᱟᱱᱟ ᱱᱚᱣᱟ ᱪᱮᱛᱟᱱ ᱨᱮᱼᱼ
ᱫᱟᱨᱮ ᱠᱚ ᱡᱟ ᱠᱚ ᱜᱮᱫ ᱫᱟ ᱱᱮᱛᱟᱨ ᱫᱚ ᱞᱟᱦᱟ ᱫᱚᱠᱚ ᱞᱟᱹᱭ ᱛᱟᱦᱮᱱᱟ ᱠᱤ ᱵᱟᱡᱟᱨ ᱠᱚᱨᱮ ᱜᱮ ᱫᱟᱨᱮ ᱠᱚᱼᱼ ᱜᱮᱫ ᱫᱟ ᱱᱮᱛᱟᱨ ᱱᱚᱛᱚ ᱫᱤᱥᱚᱢ ᱠᱚᱨᱮ ᱦᱚᱸ ᱫᱟᱨᱮ ᱠᱚᱠᱚ ᱜᱮᱫ ᱮᱟ ᱦᱟᱱᱟ ᱱᱷᱟᱣᱟ᱾ ᱠᱚ ᱵᱮᱱᱟᱣ ᱫᱚ
ᱱᱚᱛᱮ ᱠᱷᱚᱱᱜᱮ ᱦᱟᱱᱛᱮᱱᱟᱜ ᱩᱪᱟᱹᱲ ᱤᱫᱤᱭ ᱫᱟᱠᱚ ᱵᱟᱡᱟᱨ ᱫᱤᱥᱚᱢ ᱨᱮᱱᱟᱜ ᱠᱚᱞᱠᱟᱨᱠᱷᱟᱱᱟ ᱠᱚᱜᱮᱼᱼ ᱩᱡᱟᱹᱲ ᱫᱟ ᱩᱡᱟᱹᱲ ᱠᱟᱛᱮᱫ ᱚᱱᱛᱮ ᱜᱮ ᱟᱫᱚ ᱠᱚ ᱦᱟᱱᱟ ᱱᱷᱟᱣᱟ ᱠᱚ ᱵᱮᱱᱟᱣ ᱫᱟ᱾
ᱦᱮᱸ
ᱟᱫᱚ ᱚᱱᱟ ᱨᱮᱱᱟᱜ ᱜᱮ ᱢᱟᱱᱮ ᱯᱨᱚᱵᱷᱟᱵᱽ ᱫᱚ ᱯᱟᱲᱟᱜ ᱠᱟᱱᱟ ᱱᱚᱣᱟ᱾ ᱜᱚᱨᱚᱢ ᱠᱚᱫᱚ ᱟᱨᱚ ᱵᱟᱹᱲᱛᱤᱜ ᱠᱟᱱᱟ ᱚᱱᱟ ᱠᱷᱟᱹᱛᱤᱨ ᱜᱮᱼᱼ
ᱦᱚᱸᱜ ᱚ ᱟᱯᱮ ᱚᱱᱛᱮ ᱵᱟᱦᱟ ᱠᱚᱯᱮ ᱨᱚᱦᱚᱭ ᱵᱟᱲᱟᱭ ᱜᱮᱭᱟ᱾
ᱦᱮᱸ ᱵᱟᱦᱟᱫᱟᱨᱮᱼᱼ
ᱦᱳᱭ ᱵᱟᱦᱟ ᱫᱟᱨᱮ ᱠᱚᱼᱼ
ᱵᱟᱦᱟ ᱫᱟᱨᱮ ᱫᱚ ᱨᱚᱦᱚᱭ ᱫᱚ ᱚᱲᱟᱜ ᱠᱚᱨᱮ ᱜᱮ ᱡᱟᱦᱟᱸ᱾ ᱢᱤᱫ ᱵᱟᱨᱭᱟ ᱚᱱᱠᱟ ᱫᱚᱼᱼ
ᱦᱩᱸ
ᱠᱷᱮᱛ ᱨᱮᱫᱚ ᱵᱟᱝ ᱨᱚᱦᱚᱭ ᱦᱩᱭᱩᱜ ᱜᱮᱭᱟ᱾
ᱦᱚᱸ
ᱚᱱᱛᱮᱫ ᱫᱚ ᱨᱚᱦᱚᱭ ᱜᱮᱭᱟᱯᱮ ᱪᱮᱫ ᱞᱮᱠᱟ᱾
ᱵᱟᱝ ᱵᱟᱝ ᱨᱚᱦᱚᱭ ᱫᱚ ᱵᱟᱝ ᱱᱚᱜᱼᱚᱭ ᱱᱚᱛᱮᱼᱼ ᱠᱷᱤᱨᱟᱭ ᱥᱮᱫ ᱢᱟᱛᱚ ᱵᱟᱦᱟ ᱠᱚᱠᱚ ᱨᱚᱦᱚᱭ ᱜᱮᱭᱟ ᱱᱤᱭᱟᱹ ᱜᱚᱨᱚᱢ ᱠᱟᱞᱨᱮ ᱢᱟᱱᱮᱼᱼ ᱨᱟᱵᱟᱝ ᱫᱤᱱ ᱫᱚ ᱵᱮᱥᱤ ᱛᱟᱦᱮᱸ ᱠᱟᱱᱟ ᱠᱤᱱᱛᱩ ᱜᱚᱨᱚᱢ ᱨᱮᱦᱚᱸᱼᱼ ᱚᱱᱮ ᱨᱚᱡᱚᱱᱤ ᱜᱚᱱᱫᱷᱟ ᱠᱚ ᱪᱮᱫ ᱠᱚ ᱚᱱᱟ ᱠᱚ ᱨᱚᱦᱚᱭ ᱧᱮᱞᱚᱜ ᱠᱟᱱ ᱜᱮᱭᱟ ᱡᱮᱱᱚ᱾
ᱦᱮᱸ ᱦᱮᱸ ᱦᱮᱸ ᱜᱚᱨᱚᱢ ᱫᱤᱱ ᱫᱚ ᱨᱚᱡᱚᱱᱤᱜᱚᱱᱫᱷᱟ ᱫᱚ ᱵᱟᱦᱟᱜ ᱠᱟᱱ ᱜᱮᱭᱟ ᱵᱟᱝ ᱫᱚ ᱵᱟᱝ᱾ ᱚᱲᱟᱜ ᱨᱮᱦᱚᱸ ᱢᱤᱫ ᱵᱟᱨ ᱫᱚ ᱢᱮᱱᱟᱜ ᱟᱠᱟᱫ ᱜᱮᱭᱟ ᱤᱧ ᱨᱚᱦᱚᱭ ᱟᱠᱟᱫ ᱜᱮᱭᱟ᱾ ᱴᱚᱯ ᱠᱚᱨᱮ ᱜᱮ
ᱦᱮᱸ ᱟᱨ ᱟᱵᱚ ᱥᱟᱱᱛᱟᱲ ᱢᱟᱛᱚ ᱵᱮᱥᱤ ᱟᱠᱷᱨᱤᱧ ᱵᱟᱠᱷᱨᱟ ᱫᱚ ᱵᱟᱦᱟ ᱠᱚᱫᱚ ᱵᱟᱵᱚᱱ ᱨᱚᱦᱚᱭ ᱜᱮᱭᱟ ᱥᱮ
ᱦᱚᱭ ᱟᱵᱚ ᱫᱚ ᱠᱟᱹᱡᱼᱼ ᱪᱚᱨᱚᱠ ᱪᱤᱠᱟᱹᱲ ᱧᱮᱞ ᱞᱟᱹᱜᱤᱫ ᱜᱮ᱾
ᱚᱸᱻ
ᱚᱱᱟᱫᱚ ᱢᱮᱫ ᱧᱮᱞ ᱦᱚᱸ ᱵᱷᱟᱜᱮ ᱧᱮᱞᱚᱜᱼᱟ ᱟᱨ ᱟᱹᱭᱠᱟᱹᱣ ᱦᱚᱸ ᱵᱷᱟᱜᱮ ᱟᱹᱭᱠᱟᱹᱜᱼᱟ᱾
ᱦᱩᱸ
ᱴᱷᱤᱠ ᱜᱮᱭᱟ ᱢᱟ ᱛᱟᱦᱚᱞᱮ ᱦᱚᱠᱚ ᱦᱳᱭ ᱠᱟᱱᱟ ᱫᱚᱦᱚᱭᱼᱼ
ᱦᱮᱸ ᱦᱮᱸ
ᱴᱷᱤᱠ ᱜᱮᱭᱟ ᱴᱷᱤᱠ ᱜᱮᱭᱟ ᱛᱟᱦᱚᱞᱮ ᱢᱟ ᱦᱮᱸ ᱡᱚᱦᱟᱨ ᱜᱮ
ᱦᱮᱸ ᱢᱟ ᱡᱚᱦᱟᱨ ᱜᱮ᱾